ᱦᱮᱞᱳ᱾
ᱦᱮᱸ ᱟᱸᱡᱚᱢᱚᱜ ᱠᱟᱱᱟ ᱨᱚᱲ ᱠᱚ?
ᱦᱚᱸᱻᱦᱚᱸᱻ ᱟᱸᱡᱚᱢᱚᱜ ᱠᱟᱱᱟ ᱟᱸᱡᱚᱢᱚᱜ ᱠᱟᱱ ᱜᱮᱭᱟ᱾
ᱚ ᱟᱹᱰᱤ ᱪᱚᱨᱚᱠ ᱟᱲᱟᱟᱝ ᱛᱟᱢ᱾
ᱚ ᱱᱟᱯᱟᱭ ᱜᱮ᱾
ᱦᱮᱸ ᱥᱮᱨᱮᱧ ᱵᱟᱲᱟᱭ ᱜᱮᱭᱟᱢ ᱥᱮ ᱪᱮᱫ ᱟᱢ ᱫᱚ?
ᱵᱟᱝ ᱵᱟᱝ ᱥᱤᱨᱤᱧ ᱠᱚᱫᱚ ᱵᱟᱝ ᱜᱮ᱾
ᱳ ᱢᱟ ᱥᱮ ᱥᱮᱨᱮᱧ ᱢᱮ ᱟᱹᱰᱤ ᱪᱚᱨᱚᱠ ᱢᱟᱱᱮ, ᱟᱹᱰᱤ ᱡᱳᱨ ᱜᱮᱢ ᱥᱮᱨᱮᱧ ᱫᱟᱲᱮᱭᱟᱜᱼᱟ, ᱟᱢᱟᱜ ᱟᱲᱟᱝ ᱟᱸᱚᱢ ᱛᱮ ᱵᱩᱡᱷᱟᱹᱜ ᱠᱟᱱᱟ?
ᱚ ᱟᱫᱚ ᱥᱮᱨᱮᱧ ᱠᱚ ᱢᱟ ᱵᱟᱹᱧ ᱵᱟᱰᱟᱭ ᱟᱫᱚ
ᱵᱟᱢ ᱵᱟᱰᱟᱭᱟ?
ᱚᱱᱠᱟ ᱫᱚ ᱥᱮᱨᱮᱧ ᱵᱮᱲᱟ ᱫᱚ ᱵᱟᱝ ᱦᱩᱭᱩᱜ ᱜᱮᱭᱟ᱾ ᱥᱮᱬᱟ ᱫᱚ, ᱥᱮᱬᱟ ᱫᱚ ᱚᱱᱠᱟ ᱫᱚ ᱵᱟᱝ ᱥᱮᱨᱮᱧ ᱵᱟᱲᱟ ᱦᱩᱭ ᱠᱟᱱᱟ ᱢᱟᱱᱮ ᱡᱟᱦᱟᱸᱭ ᱠᱚᱠᱚ ᱥᱮᱨᱮᱧ ᱞᱮᱠᱷᱟᱱ ᱟᱫᱚ ᱱᱤᱡᱮ ᱠᱚ ᱟᱨᱠᱤ ᱛᱮᱞᱟ ᱨᱩᱣᱟᱹᱲ ᱦᱩᱭᱩᱜᱼᱟ ᱚᱝᱠᱟ᱾
ᱚ ᱚᱱᱠᱟ ᱚᱱᱠᱟ ᱛᱮᱜᱮ ᱡᱟᱦᱟᱸᱭᱟᱜ ᱟᱹᱰᱤ ᱠᱷᱟᱨᱟᱯ ᱠᱷᱟᱨᱟᱯ ᱢᱟᱱᱮ ᱟᱲᱟᱝ ᱜᱮ ᱢᱟᱱᱮ ᱢᱟᱱᱮ ᱩᱱᱟᱹᱜ ᱵᱟᱝ ᱵᱮᱥ ᱛᱟᱠᱚᱣᱟ ᱩᱱᱠᱩ ᱩᱱᱠᱩ ᱠᱚ ᱥᱤᱝᱜᱟᱨᱚᱜ ᱠᱟᱱᱟ ᱟᱨ ᱟᱢᱟᱜ ᱢᱟ ᱩᱱᱟᱹᱜ ᱪᱚᱨᱚᱠ ᱟᱲᱟᱝ ᱢᱮᱱᱟᱜ ᱛᱟᱢᱟ᱾
ᱚ ᱟᱪᱪᱷᱟᱻ ᱟᱪᱪᱷᱟᱻ ᱱᱟᱯᱟᱭ ᱜᱮᱭᱟ ᱥᱤᱝᱜᱟᱨ ᱢᱟᱛᱚ ᱥᱤᱝᱜᱟᱨ᱾ ᱚ ᱛᱟᱦᱚᱞᱮ ᱟᱯᱮ ᱥᱮᱱᱟᱜ ᱟᱨ ᱪᱮᱫ ᱦᱚᱸ ᱵᱟᱝ ᱱᱤᱛᱚᱜ ᱫᱚ ᱚᱲᱟᱜ ᱠᱚᱨᱮ ᱜᱮ ᱮᱠᱷᱚᱱ ᱫᱚ᱾
ᱚ ᱦᱮᱸ ᱢᱟ ᱪᱮᱫ ᱮᱢ ᱞᱟᱹᱭᱮᱫ ᱛᱟᱦᱮᱸᱫ?
ᱦᱮᱸ ᱞᱟᱹᱭᱫᱟᱹᱧ ᱮᱠᱷᱚᱱ ᱫᱚ ᱪᱮᱫ ᱠᱚᱯᱮ ᱪᱤᱠᱟᱹ ᱵᱟᱲᱟᱭᱮᱫᱟ ᱟᱯᱮ ᱫᱚ?
ᱟᱞᱮ ᱫᱚ ᱪᱮᱫ ᱠᱚᱞᱮ ᱪᱤᱠᱟᱹᱭᱟ ᱪᱮᱫ ᱦᱚᱸ ᱵᱟᱝ ᱱᱤᱛᱚᱜ ᱫᱚ ᱱᱚᱜᱼᱚᱭ ᱫᱩᱲᱩᱵ ᱵᱟᱲᱟ ᱦᱩᱭᱟᱠᱟᱱᱟ᱾
ᱚ ᱱᱟᱯᱟᱭ ᱜᱮᱛᱚ᱾
ᱦᱮᱸ ᱮᱠᱫᱚᱢ ᱱᱟᱯᱟᱭ ᱜᱮ ᱢᱮᱱᱟᱜ ᱞᱮᱭᱟ᱾
ᱚ ᱦᱚᱸ ᱱᱟᱯᱟᱭ ᱛᱟᱦᱚᱞᱮ ᱤᱧᱦ ᱦᱚᱸ ᱱᱟᱯᱟᱭ ᱜᱮ᱾ ᱟᱨ ᱨᱚᱦᱚᱭ ᱠᱚᱫᱚ ᱛᱟᱦᱚᱞᱮ ᱛᱤᱱᱟᱹᱜ ᱥᱟᱺᱜᱤᱧ ᱠᱟᱫᱟ ᱯᱮ?
ᱨᱚᱦᱚᱭ ᱠᱚᱫᱚ ᱮᱛᱚᱦᱚᱵ ᱠᱟᱫᱟᱞᱮ ᱦᱚᱞᱟ ᱠᱷᱚᱱᱟᱜ᱾ ᱦᱮᱸ ᱟᱯᱮ ᱚᱱᱛᱮ ᱫᱚ ᱮᱛᱚᱦᱚᱵ ᱠᱟᱫᱟ ᱠᱚ ᱥᱮ ᱵᱟᱝ?
ᱵᱟᱝ ᱢᱟ ᱟᱣᱹᱨᱤ ᱠᱚ ᱮᱛᱚᱦᱚᱵᱟ ᱟᱞᱮ ᱥᱮᱫ ᱫᱚ᱾
ᱚ
ᱫᱟᱜ ᱠᱚ ᱫᱟᱜ ᱠᱚ ᱵᱤᱥᱤ ᱵᱟᱹᱱᱩᱜᱼᱟ ᱛᱚ, ᱟᱫᱚ ᱚᱱᱟᱛᱮ ᱵᱟᱝ ᱮᱛᱚᱦᱚᱵ ᱦᱩᱭ ᱠᱟᱱ ᱜᱮᱭᱟ᱾
ᱚ ᱦᱳ ᱟᱞᱮ ᱥᱮᱱ ᱢᱟ ᱱᱤᱭᱟᱹ ᱜᱚᱴᱟ ᱫᱤᱱ ᱫᱚᱢᱮ ᱫᱟᱜ ᱠᱮᱫᱟᱭ ᱫᱟᱜ ᱫᱟᱜ ᱛᱮ ᱢᱟᱱᱮ ᱤᱭᱟᱹ ᱠᱩ᱾ ᱮ ᱢᱟᱱᱮ ᱰᱩᱵᱩᱡ ᱪᱟᱵᱟ ᱠᱟᱱ ᱛᱟᱞᱮᱭᱟ ᱦᱩᱲᱩ ᱠᱚ᱾ ᱡᱟᱦᱟᱸ ᱞᱮ ᱨᱚᱦᱚᱭ ᱠᱟᱫᱟ ᱥᱮ ᱚᱱᱟ ᱠᱚ ᱦᱳᱭ ᱦᱳᱭ᱾
ᱚᱻ ᱟᱯᱮ ᱥᱮᱫ ᱫᱚ ᱛᱚᱯᱚᱞ ᱜᱮᱭᱟ ᱥᱮ ᱪᱮᱫ?
ᱦᱳᱭ ᱦᱳᱭ
ᱚ ᱦᱚᱸ ᱟᱪᱪᱷᱟ ᱚᱝᱠᱟ ᱫᱚ ᱢᱤᱜ ᱜᱷᱟᱹᱲᱤᱡ ᱛᱮᱜᱮ ᱟᱨᱠᱤ ᱤᱭᱟᱹ ᱫᱟᱜ ᱛᱚᱸᱵᱟᱷᱟ ᱜᱚᱫᱚᱜᱼᱟ᱾
ᱦᱮᱸ ᱦᱮᱸ ᱦᱮᱸ ᱢᱤᱜ ᱜᱷᱟᱹᱲᱤᱡ ᱛᱮᱜᱮ ᱯᱩᱨᱟᱹ ᱯᱮᱨᱮᱡ ᱪᱚᱵᱟᱜᱼᱟ᱾
ᱟᱪᱪᱷᱟ ᱟᱪᱪᱷᱟ ᱟᱹᱰᱤ ᱱᱟᱯᱟᱭ ᱜᱮ ᱛᱚᱵᱮ᱾
ᱦᱩᱸ
ᱟᱨ ᱱᱚᱝᱠᱟ ᱠᱮᱱᱮᱞ ᱫᱟᱜ ᱠᱚᱠᱚ ᱟᱲᱟᱜ ᱟᱠᱟᱟᱜᱼᱟ ᱥᱮ ᱪᱮᱜ ᱟᱨᱦᱚ?
ᱠᱮᱱᱮᱞ ᱫᱟᱜ ᱠᱚᱫᱚ ᱦᱮᱸ ᱟᱲᱟᱜ ᱠᱟᱫᱟ ᱡᱟᱹᱥᱛᱤ ᱫᱟᱜ ᱞᱮᱠᱷᱟᱱ ᱠᱮᱱᱮᱞ ᱫᱟᱜ ᱠᱚᱢᱟ ᱦᱤᱡᱩᱜ ᱜᱮᱭᱟ ᱟᱨ ᱪᱮᱫ᱾
ᱚ
ᱦᱳᱭ ᱦᱳᱭ ᱟᱞᱮᱥᱮᱫ ᱫᱚ ᱢᱟᱱᱮ ᱪᱮᱜᱠᱟ ᱚᱝᱠᱟ ᱰᱮᱢ ᱞᱮᱠᱟ ᱥᱤᱥᱴᱮᱢ ᱫᱚ ᱵᱟᱹᱪᱩᱜᱼᱟ᱾ ᱟᱞᱮ ᱫᱚ ᱚᱱᱟ ᱯᱩᱠᱷᱨᱤ ᱠᱚ ᱱᱟᱜ ᱜᱮ ᱦᱤᱡᱩᱜᱼᱟ᱾ ᱠᱮᱱᱮᱞ ᱫᱟᱜ ᱟᱫᱚ ᱯᱩᱠᱷᱨᱤ ᱠᱚ ᱯᱮᱨᱮᱡ ᱞᱮᱱᱠᱷᱟᱱ ᱜᱮ ᱟᱫᱚ ᱚᱱᱟ ᱫᱚ ᱦᱤᱡᱩᱜᱼᱟ᱾
ᱚ ᱦᱚ ᱦᱚ ᱟᱪᱪᱷᱟ ᱟᱪᱪᱷᱟ᱾ ᱟᱞᱮᱥᱮᱜ ᱢᱟ ᱠᱮᱱᱮᱞ ᱫᱚ ᱢᱮᱱᱟᱜᱼᱟ᱾ ᱠᱤᱱᱛᱩ ᱫᱟᱜ ᱫᱚ ᱵᱟᱝ ᱦᱤᱡᱩᱜᱼᱟ ᱱᱚᱛᱮ ᱫᱚ ᱠᱟᱹᱴᱤᱡ ᱪᱮᱛᱟᱱ ᱜᱮᱭᱟ᱾
ᱚ ᱦᱳ
ᱟᱫᱚ ᱫᱚᱢᱮ ᱠᱚᱥᱴᱚ ᱫᱟᱜ ᱵᱟᱭ ᱫᱟᱜ ᱞᱮᱠᱷᱟᱱ ᱫᱟᱜ ᱦᱚᱸ ᱵᱟᱝ ᱛᱚᱵᱟᱜ ᱠᱟᱱᱟ ᱛᱚᱢᱵᱟ ᱜᱮ ᱵᱟᱝ ᱛᱚᱸᱚᱵᱟᱜᱼᱟ᱾ ᱟ ᱡᱚᱛᱚ ᱫᱟᱜ ᱵᱚᱞᱚ ᱪᱟᱵᱟᱜ-ᱟ᱾
ᱚᱸᱻ
ᱦᱳᱭ ᱚᱝᱠᱟ ᱟᱞᱮᱥᱮᱜ ᱫᱚ᱾
ᱟᱫᱚ ᱟᱢ ᱟᱢᱜᱚᱢ ᱟᱢᱫᱚᱢ ᱪᱟᱞᱟᱣ ᱵᱟᱲᱟᱜ ᱜᱮᱭᱟ ᱥᱮ ᱵᱟᱝᱟ ᱵᱟᱹᱫᱽ ᱨᱮᱱᱟᱜ ᱠᱟᱹᱢᱤ ᱠᱚᱫᱚ?
ᱦᱮᱸ ᱪᱟᱞᱟᱣ ᱵᱟᱲᱟᱜ ᱜᱤᱭᱟᱹᱧ᱾
ᱳ ᱡᱷᱚᱛᱚ ᱠᱟᱹᱢᱤᱢ ᱵᱟᱲᱟᱭ ᱜᱮᱭᱟ?
ᱦᱚᱸ ᱵᱟᱲᱟᱭ ᱜᱤᱭᱟᱹᱧ ᱡᱚᱛᱚ ᱠᱟᱹᱢᱤ ᱜᱮ ᱵᱟ ᱤᱭᱟᱹ ᱮᱴᱟᱜ ᱦᱚᱲᱟᱜ ᱠᱚ ᱪᱟᱞᱟᱣ ᱨᱮ ᱠᱚᱫᱚ ᱟᱨᱮᱭᱟᱜ ᱫᱚ ᱨᱚᱦᱚᱭ ᱵᱟᱝ ᱦᱩᱭᱩᱜ ᱠᱟᱱᱟ ᱛᱚ ᱡᱟᱦᱟᱸᱭ ᱚᱱᱠᱟ ᱞᱟᱛᱟᱨ ᱞᱟᱛᱟᱨ ᱦᱮᱱᱟᱜ ᱠᱚᱣᱟ ᱡᱟᱦᱟᱸᱭ ᱚᱱᱟ ᱢᱟᱱᱮ ᱠᱮᱱᱮᱞ ᱫᱷᱟᱨᱮ ᱢᱮᱱᱟᱜ ᱛᱟᱠᱚᱣᱟ ᱠᱷᱮᱛ ᱠᱚ᱾
ᱦᱮᱸ
ᱟᱫᱚ ᱠᱮᱱᱮᱞ ᱠᱚᱨᱛᱮ ᱫᱟᱜ ᱦᱤᱡᱩᱜ ᱠᱟᱱᱟ ᱛᱚ ᱟᱫᱚ ᱟᱫᱚ ᱩᱝᱠᱩ ᱠᱚᱫᱚ ᱠᱚ ᱨᱚᱦᱚᱭᱮᱜᱼᱟ᱾ ᱟᱫᱚ ᱚᱝᱠᱟ ᱨᱚᱦᱚᱭ ᱪᱟᱞᱟᱣ ᱵᱟᱲᱟ ᱦᱩᱭᱩᱜ ᱠᱟᱱᱟ ᱦᱚᱲᱟᱜ ᱠᱚᱜᱮ᱾
ᱳ ᱱᱟᱹᱜ ᱛᱤᱱᱟᱹᱜ ᱠᱟᱛᱮᱜ ᱠᱚ ᱮᱢᱟᱯᱮ ᱠᱟᱱᱟ ᱯᱩᱭᱥᱟᱹ?
ᱤᱧᱟᱜ ᱯᱚᱭᱥᱟᱹ ᱫᱚ ᱫᱩᱥᱚ ᱴᱟᱠᱟ᱾
ᱳ ᱵᱷᱟᱜᱤ ᱜᱮ ᱛᱟᱦᱞᱮ ᱦᱮᱸ ᱟᱨ ᱚᱞᱚᱜ ᱯᱟᱲᱦᱟᱜ ᱠᱚᱫᱚᱢ ᱟᱲᱟᱜ ᱜᱤᱰᱤᱭ ᱠᱟᱫᱟ ᱥᱮ ᱪᱮᱫ ᱛᱟᱦᱞᱮ?
ᱦᱳᱭ ᱟᱲᱟᱜ ᱵᱩᱲᱤᱭ ᱠᱟᱹᱫᱤᱧ ᱤᱧ ᱫᱚ ᱚᱞᱚᱜ᱾
ᱚ ᱛᱤᱱᱟᱹᱜ ᱫᱷᱟᱹᱨᱤᱡ ᱮᱢ ᱯᱟᱲᱦᱟᱣ ᱞᱮᱱᱟ?
ᱮᱭᱤᱴ ᱫᱷᱟᱵᱤᱡ
ᱱᱟᱯᱟᱭ ᱜᱮ
ᱦᱳᱭ ᱟᱫᱚ ᱯᱟᱲᱦᱟᱜ ᱵᱟᱝ ᱥᱟᱱᱟ ᱞᱤᱫᱤᱧᱟ ᱤᱧ ᱦᱚᱸ᱾ ᱯᱟᱲᱦᱟᱣ ᱦᱚᱸ ᱵᱟᱝ ᱥᱟᱱᱟ ᱞᱤᱫᱤᱧᱟ ᱟᱫᱚ᱾
ᱚ ᱪᱮᱫᱟᱜ ᱵᱟᱢ ᱯᱟᱲᱦᱟᱜ ᱥᱟᱱᱟᱭᱮᱫ ᱢᱮᱭᱟ?
ᱩᱢ ᱵᱟᱝ ᱯᱟᱲᱦᱟᱜ ᱥᱟᱱᱟ ᱞᱤᱫᱤᱧᱟ᱾ ᱩᱸ ᱵᱟᱝ ᱢᱚᱱᱮ ᱵᱟᱝ ᱦᱮᱡ ᱞᱮᱱ ᱛᱤᱧᱟᱹ ᱯᱟᱲᱦᱟᱣ ᱤᱧ ᱫᱚ ᱠᱟᱹᱢᱤ
ᱚ ᱢᱚᱱᱮ ᱠᱚᱫᱚ ᱚᱠᱟ ᱥᱮᱫ ᱪᱟᱞᱟᱣᱮᱱ ᱛᱟᱢᱟ ᱯᱨᱳᱜᱨᱟᱢ ᱥᱮᱫ
ᱯᱨᱳᱜᱨᱟᱢ ᱫᱚ ᱵᱟᱝ ᱦᱩᱭᱩᱜ ᱜᱮᱭᱟ ᱟᱞᱮ ᱥᱮᱫ ᱫᱚ ᱯᱨᱳᱜᱨᱟᱢ ᱠᱚᱫᱚ ᱵᱟᱝ
ᱚ ᱵᱟᱝ ᱦᱩᱭᱩᱜ ᱜᱮᱭᱟ
ᱦᱚᱥᱴᱮᱞ ᱨᱤᱧ ᱛᱟᱦᱮᱱ ᱠᱟᱱ ᱛᱟᱦᱮᱱᱟ ᱦᱚᱥᱴᱮᱞ ᱨᱤᱧ ᱠᱟᱱ ᱛᱟᱦᱮᱸᱱᱟ ᱟᱫᱚ ᱚᱸᱰᱮ ᱫᱚ ᱮᱭᱤᱴ ᱫᱷᱟᱹᱵᱤᱡ ᱜᱮ ᱛᱟᱦᱮ ᱠᱟᱱ ᱛᱟᱦᱮᱸᱱᱟ ᱟᱫᱚ ᱮᱴᱟᱜ ᱥᱮᱫ ᱨᱮᱫᱚ ᱵᱟᱹᱧ ᱵᱷᱩᱨᱛᱤ ᱞᱮᱱᱟ
ᱚ ᱟᱪᱪᱷᱟ ᱟᱪᱪᱷᱟ
ᱚᱱᱟᱫᱚ ᱵᱟᱹᱧ ᱵᱷᱩᱨᱛᱤ ᱞᱮᱱᱟ ᱮᱴᱟᱜ ᱥᱮᱫ ᱨᱮᱦᱚᱸ ᱟᱫᱚ ᱵᱟᱹᱧ ᱯᱟᱲᱦᱟᱣ ᱞᱮᱱᱟ᱾ ᱢᱤᱛᱟᱹᱧ ᱫᱚᱠᱚ ᱢᱤᱛᱟᱹᱧ ᱠᱟᱱ ᱛᱟᱦᱮᱸᱱᱟ ᱢᱟᱫᱽᱫᱷᱚᱢᱤᱠ ᱛᱮᱜ ᱮᱢ ᱠᱟᱜ ᱢᱮ ᱟᱫᱚ ᱵᱟᱹᱧ ᱯᱟᱲᱦᱟᱣ ᱞᱮᱱᱟ ᱤᱧᱜᱮ᱾
ᱚ ᱱᱤᱛᱚᱜ ᱫᱚ ᱯᱮᱲᱟ ᱠᱚ ᱵᱟᱠᱚ ᱞᱟᱜᱟᱜ ᱠᱟᱱᱟ ᱦᱮᱸ ᱦᱮᱸ
ᱞᱟᱹᱭᱫᱟᱹᱧ ᱟᱢ ᱫᱚ ᱛᱟᱦᱞᱮ ᱤᱭᱟᱹ ᱚᱞᱚᱜ ᱯᱟᱲᱦᱟᱣᱫᱚ ᱛᱤᱱᱟᱹᱜ ᱥᱟᱺᱜᱤᱧ ᱚᱞᱚᱜ ᱯᱟᱲᱦᱟᱣ ᱠᱟᱫᱟᱢ ᱥᱮ ᱵᱟᱝ
ᱤᱧ ᱦᱚᱸ ᱚᱞᱚᱜ ᱯᱟᱲᱦᱟᱜ ᱫᱩᱧ ᱚᱞᱚᱜ ᱯᱟᱲᱦᱟᱜ ᱠᱟᱱᱟ ᱚᱱᱟ ᱫᱚ ᱢᱟᱱᱮ ᱵᱮᱠᱟᱨᱤᱭᱟᱹ ᱜᱮ ᱟᱨ ᱪᱮᱫ ᱟᱱᱮ ᱚᱱᱠᱟ ᱫᱚ ᱡᱟᱦᱟᱸ ᱞᱮᱠᱟᱛᱮ ᱢᱟᱱᱮ ᱯᱟᱲᱦᱟᱜ ᱠᱟᱹᱱᱟᱹᱧ ᱟᱨ ᱪᱮᱫ ᱢᱤᱫ ᱜᱟᱫᱟ ᱥᱟᱯᱞᱤ ᱠᱚ ᱢᱮᱱᱟᱜ ᱛᱤᱧᱟᱹ ᱱᱤᱛᱚᱜ ᱫᱚ ᱱᱤᱭᱟᱹ ᱫᱚ ᱥᱮᱠᱮᱱᱰ ᱤᱭᱟᱨ ᱪᱟᱞᱟᱜ ᱠᱟᱱᱟ᱾ ᱠᱟᱱ ᱛᱤᱧᱟᱹ ᱛᱚ ᱟᱫᱚ ᱯᱷᱟᱥᱴ ᱤᱭᱟᱨ ᱠᱚᱨᱮᱱᱟᱜ ᱜᱮ ᱫᱚᱢᱮ ᱥᱟᱯᱞᱤ ᱠᱚ ᱢᱮᱱᱟᱜ ᱛᱤᱧᱟᱹ᱾ ᱚᱱᱮ ᱯᱟᱲᱦᱟᱜ ᱠᱟᱱ ᱨᱮᱦᱚᱸ ᱱᱚᱣᱟ ᱫᱚ ᱱᱟᱢᱮ ᱥᱩᱫᱷᱩ ᱧᱩᱛᱩᱢ ᱞᱮᱠᱟ᱾ ᱟᱹᱛᱩ ᱦᱚᱲ ᱠᱚ ᱞᱟᱹᱭ ᱢᱟ ᱟᱹᱛᱩ ᱦᱚᱲ ᱠᱚ ᱞᱟᱹᱭ ᱢᱟ ᱡᱟᱛᱮ ᱯᱟᱲᱦᱟᱜ ᱠᱟᱱᱟᱭ ᱜᱤᱫᱽᱨᱟᱹ ᱴᱤᱡ᱾ ᱟᱫᱚ ᱚᱱᱠᱟ ᱯᱟᱲᱦᱟᱣᱜ ᱫᱩᱧ ᱯᱟᱲᱦᱟᱜ ᱠᱟᱱᱟ᱾
ᱚ ᱟᱫᱚ ᱥᱟᱯᱞᱤ ᱫᱚ ᱪᱮᱫ ᱞᱮᱠᱟ ᱥᱟᱯᱞᱤ ᱛᱤᱱᱟᱹᱜ ᱜᱟᱱ ᱠᱟᱛᱮᱫ ᱦᱮᱱᱟᱜ ᱛᱟᱢ ᱛᱮ?
ᱫᱚᱢᱮ ᱜᱟᱱ ᱠᱟᱛᱮᱫ᱾ ᱵᱟᱨᱭᱟ ᱯᱷᱟᱥᱴ ᱥᱮᱢᱤᱥᱴᱟᱨ ᱨᱮ ᱵᱟᱨᱭᱟ ᱢᱮᱱᱟᱜ-ᱟ ᱥᱮᱠᱮᱱᱰ ᱥᱮᱢᱤᱥᱴᱟᱨ ᱨᱮ ᱵᱟᱨᱭᱟ ᱵᱟᱨᱭᱟ ᱵᱟᱨᱭᱟ ᱠᱟᱛᱮ ᱢᱮᱱᱟᱜ-ᱟ᱾
ᱳ ᱵᱟᱵᱟ ᱨᱮ ᱟᱫᱚ ᱚᱱᱟ ᱠᱮᱞᱤᱭᱟᱨ ᱜᱟᱱᱚᱜ-ᱟ ᱥᱮ ᱵᱟᱝ?
ᱦᱮᱸ ᱜᱟᱱᱚᱜ-ᱟ ᱟᱫᱚ ᱚᱱᱟᱜᱮ ᱢᱤᱫ ᱫᱷᱟᱣ ᱤᱧ ᱮᱢ ᱠᱟᱫᱟ ᱟᱫᱚ ᱵᱟᱹᱧ ᱠᱮᱞᱤᱭᱟᱨ ᱫᱟᱲᱮᱭᱟᱫᱟ ᱯᱷᱟᱥᱴ ᱥᱮᱢᱤᱥᱴᱟᱨ᱾ ᱴᱟᱨ ᱨᱮᱱᱟᱜ ᱢᱟ ᱟᱫᱚ ᱚᱱᱟ ᱟᱨ ᱢᱤᱫ ᱫᱷᱟᱣ ᱮᱢ ᱦᱩᱭᱩᱜᱼᱟ᱾ ᱧᱮᱞ ᱦᱩᱭᱩᱜᱼᱛᱤᱱᱟᱜ ᱛᱤᱱᱟᱹᱜ ᱵᱷᱳᱨ ᱵᱟᱝ ᱠᱞᱤᱭᱟᱨ ᱜᱟᱱᱚᱜ ᱠᱟᱱᱟ᱾
ᱚ ᱦᱚᱸ ᱟᱫᱚ ᱚᱱᱠᱟ ᱛᱮ ᱛᱤᱱᱟᱹᱜ ᱛᱤᱱᱟᱹᱜ ᱫᱤᱱ ᱠᱚ ᱮᱢ ᱦᱚᱪᱚᱣᱟᱜᱼᱟ? ᱠᱚᱞᱮᱡᱽ ᱠᱚᱢᱟ ᱵᱟᱹᱧ ᱯᱟᱲᱦᱟᱣ ᱟᱠᱟᱱᱟ ᱟᱫᱚ
ᱵᱟᱲᱟᱭ ᱛᱟᱦᱮᱸᱜ ᱛᱚ
ᱚ ᱟᱪᱪᱷᱟ ᱟᱪᱪᱷᱟ ᱟᱫᱚ ᱚᱱᱛᱮ ᱦᱚᱸ ᱵᱟᱝ ᱠᱞᱤᱭᱟᱨᱚᱜ-ᱟ?
ᱚᱱᱛᱮ ᱫᱟᱜ ᱧᱮᱞ ᱦᱩᱭᱩᱜ ᱠᱟᱱᱟ ᱠᱞᱤᱭᱟᱨᱚᱜ ᱠᱷᱟᱱ
ᱚ
ᱢᱚᱱᱮ ᱢᱟᱧ ᱢᱚᱱᱮᱭᱮᱫᱟ ᱠᱮᱞᱤᱭᱟᱨ ᱨᱮᱱᱟᱜ ᱜᱮ ᱪᱮᱥᱴᱟ ᱢᱟᱧ ᱪᱮᱥᱴᱟᱭᱟ ᱪᱮᱥᱴᱟᱭᱮᱫᱟ ᱟᱫᱚ ᱡᱩᱫᱤ ᱵᱟᱝ ᱠᱮᱞᱤᱭᱟᱨᱚᱜ ᱠᱷᱟᱱ ᱪᱤᱠᱟᱹ ᱫᱟᱲᱮᱭᱟᱜ-ᱟ ᱢᱟ ᱞᱟᱹᱭ ᱢᱮ?
ᱩᱻ ᱦᱳᱥᱴᱮᱞ ᱠᱚᱨᱮ ᱥᱮ ᱱᱚᱝᱠᱟ ᱚᱲᱟᱜ ᱠᱚᱨᱮ ᱚᱲᱟᱜ ᱠᱚᱨᱮ ᱜᱮ ᱦᱮᱡ
ᱦᱳᱥᱴᱮᱞ ᱨᱮ ᱦᱳᱥᱴᱮᱞ ᱨᱮ ᱛᱟᱦᱮᱱ ᱜᱮᱭᱟ ᱟᱞᱮᱫᱚ᱾
ᱚ ᱦᱥᱴᱮᱞ ᱨᱮ ᱟᱪᱪᱷᱟ ᱟᱪᱪᱷᱟ᱾
ᱦᱳᱭ
ᱛᱟᱦᱚᱞᱮ ᱦᱳᱥᱴᱮᱞ ᱨᱮᱫᱚ ᱪᱮᱫ ᱞᱮᱠᱟ ᱡᱚᱢ ᱠᱚ ᱪᱮᱫ ᱞᱮᱠᱟ ᱠᱚ ᱮᱢᱟ ᱯᱮ ᱜᱮᱭᱟ?
ᱡᱚᱢ ᱠᱚ ᱪᱮ ᱞᱮᱠᱟ ᱵᱟᱨ ᱵᱮᱲᱟ ᱡᱚᱢᱟᱜ ᱠᱚ ᱮᱢᱟ ᱞᱮᱭᱟ ᱥᱮᱛᱟᱜ ᱵᱮᱲᱟ ᱱᱤᱝᱠᱟᱹ ᱮᱜᱟᱨᱳᱚᱴᱟ ᱠᱚᱥᱮᱫ ᱧᱤᱫᱟᱹ ᱵᱮᱲᱟ ᱱᱚᱴᱟ ᱠᱚᱥᱮᱜ᱾ ᱡᱚᱢᱟᱜ ᱠᱚᱫᱚ ᱢᱚᱴᱟᱢᱩᱴᱤ ᱵᱷᱟᱜᱤ ᱫᱚ ᱵᱷᱟᱜᱮ ᱧᱚᱜ ᱜᱮᱭᱟ ᱩᱱᱟᱹᱜ ᱠᱷᱟᱨᱟᱯ ᱦᱚᱸ ᱵᱟᱝ ᱾
ᱦᱳᱭ ᱟᱫᱚ ᱩᱛᱩ ᱠᱚ ᱩᱛᱩ ᱠᱚ ᱪᱮ ᱞᱮᱠᱟ ᱠᱚ ᱩᱛᱩᱭ ᱜᱮᱭᱟ ᱪᱮᱜ ᱠᱚᱠᱚ ᱩᱛᱩᱭ ᱜᱮᱭᱟ?
ᱟᱫᱚ ᱩᱛᱩ ᱠᱚᱫᱚ ᱢᱟᱱᱮ ᱵᱟᱠᱚ ᱪᱮᱧᱡᱽ ᱜᱮᱭᱟ ᱡᱤ ᱢᱟᱱᱮ ᱚᱱᱟ ᱥᱚ ᱚᱱᱟ ᱠᱚ ᱥᱚᱵᱡᱤ ᱜᱮ ᱫᱤᱱ ᱠᱚ ᱩᱛᱩᱩᱭᱟ ᱟᱞᱩ ᱵᱮᱸᱜᱟᱲ ᱯᱚᱴᱚᱞ ᱠᱚᱦᱸᱰᱟ ᱚᱱᱟ ᱠᱚᱜᱮ ᱫᱤᱱ ᱚᱱᱟ ᱠᱚ ᱠᱟᱹᱴᱤᱡ ᱦᱩᱸ
ᱟᱫᱚ ᱱᱚᱣᱟ ᱠᱚᱜᱮ ᱡᱚᱢ ᱫᱤᱱ ᱢᱟᱱᱮ ᱠᱩᱥᱤᱭᱟᱜ ᱜᱮᱭᱟ ᱯᱮᱥᱮ ᱵᱟᱝ?
ᱵᱟᱞᱮ ᱠᱩᱥᱤᱭᱟᱜ ᱜᱮᱭᱟ ᱟᱹᱰᱤ ᱠᱚᱥᱴᱚ ᱛᱮ ᱡᱚᱢ ᱦᱩᱭᱩᱜ ᱛᱟᱞᱮᱭᱟ
ᱚ ᱟᱫᱚ ᱵᱟᱯᱮ ᱢᱮᱼᱼ ᱛᱟᱠᱚᱣᱟ ᱡᱮ ᱪᱮᱧᱡᱽ ᱛᱟᱞᱮ ᱯᱮ ᱟᱞᱮᱭᱟᱜ ᱫᱚ
ᱪᱮᱫ ᱤᱧ ᱢᱮᱛᱟ ᱢᱮᱛᱟ ᱠᱚ ᱜᱮᱭᱟᱞᱮ ᱟᱫᱚ ᱛᱩᱵᱩᱨ ᱨᱮ ᱦᱚᱸ ᱵᱟᱠᱚ ᱪᱮᱱᱡᱽ ᱮᱫᱟ ᱟᱫᱚ ᱪᱮᱫ ᱮᱢ ᱞᱟᱹᱭᱟ ᱪᱮᱫ ᱮᱢ ᱪᱤᱠᱟᱹ ᱫᱟᱲᱮᱭᱟᱜᱼᱟ ᱞᱟᱹᱭ ᱢᱮ
ᱚᱻ
ᱚ ᱦᱮᱸ ᱛᱚ ᱛᱟᱦᱞᱮ ᱱᱚᱝᱠᱟ ᱦᱮᱸ ᱦᱳᱥᱴᱮᱞ ᱠᱚᱨᱮ ᱫᱚ ᱯᱚᱭᱥᱟ ᱠᱚ ᱦᱟᱛᱟᱣ
ᱦᱮᱸ ᱦᱟᱛᱟᱣ ᱜᱮ ᱛᱟᱞᱮᱭᱟ ᱠᱚ
ᱚ ᱛᱤᱱᱟᱹᱜ ᱠᱟᱛᱮᱫ ᱠᱚ ᱦᱟᱛᱟᱣ ᱛᱟᱯᱮᱜ ᱜᱮᱭᱟ?
ᱛᱤᱱᱟᱹᱜ ᱠᱟᱛᱮᱫ ᱟᱞᱮ ᱫᱚ ᱯᱚᱱᱰᱨᱚ ᱥᱚ ᱜᱟᱱ ᱠᱟᱛᱮᱫ ᱠᱚ ᱦᱟᱛᱟᱣ ᱛᱟᱞᱮᱭᱟ᱾
ᱢᱟᱥ ᱨᱮ
ᱦᱳᱭ ᱢᱟᱥ ᱨᱮ
ᱚ ᱱᱚᱝᱠᱟ ᱢᱤᱫ ᱥᱟᱶ ᱛᱮᱫᱚ ᱵᱚᱪᱷᱚᱨ ᱨᱮᱱᱟᱜ ᱵᱟᱠᱚ ᱦᱟᱛᱟᱣᱟ
ᱵᱟᱝ ᱵᱟᱝ ᱚᱱᱠᱟ ᱫᱚ ᱵᱟᱠᱚ ᱦᱟᱛᱟᱣ ᱫᱟᱲᱮᱭᱟᱜᱼᱟ ᱥᱮ ᱯᱨᱚᱛᱤᱢᱟᱟᱥ ᱨᱮᱱᱟᱜ ᱯᱨᱩᱛᱤ ᱢᱟᱥ ᱨᱮᱚ ᱦᱟᱛᱟᱣ ᱛᱟᱞᱮ ᱜᱮ ᱟᱞᱮ ᱫᱚ ᱚᱱᱠᱟ
ᱚ ᱟᱫᱚ ᱱᱚᱝᱠᱟ ᱚᱱᱟ ᱯᱚᱭᱥᱟ ᱫᱚ ᱵᱮᱠ ᱵᱮᱠ ᱠᱚ ᱮᱢᱚᱜ ᱟᱥᱮ ᱵᱟᱝ?
ᱵᱟᱝ ᱵᱟᱝ ᱵᱟᱠᱚ ᱮᱢᱚᱜᱼᱟ ᱚᱱᱟ ᱦᱚᱸ
ᱵᱮᱜᱽ ᱵᱟᱠᱚ ᱮᱢᱟᱜᱼᱟ ᱡᱮᱢᱚᱱ ᱤᱭᱟᱹ ᱠᱚᱨᱮᱫ ᱵᱮᱝᱠ ᱨᱮ ᱵᱚᱞᱚ ᱨᱩᱣᱟᱹᱲᱟ ᱯᱷᱨᱚᱢ ᱮᱢ ᱯᱷᱤᱞᱟᱯᱟ ᱢᱟᱱᱮ ᱟᱞᱮ ᱫᱚ ᱚᱱᱠᱟ ᱛᱟᱦᱮᱸ ᱠᱟᱱ ᱛᱟᱞᱮᱭᱟ ᱛᱚ
ᱟᱵᱚ ᱢᱟᱱᱮ ᱮᱥ ᱴᱤ, ᱮᱥ ᱥᱤ ᱠᱚ ᱞᱟᱹᱜᱤᱫ ᱫᱚ ᱚᱱᱟ ᱫᱚ ᱢᱤᱫᱴᱤᱡ ᱢᱟᱱᱮ ᱥᱴᱟᱭᱯᱷᱮᱱ ᱢᱮᱱᱛᱮᱫ ᱢᱤᱫᱴᱤᱡ ᱧᱟᱢ ᱨᱩᱣᱟᱹᱲ ᱟᱵᱚᱱ ᱟᱫᱚ ᱦᱳᱭ ᱚᱱᱟᱫᱚ ᱧᱟᱢᱚᱜ ᱜᱮᱭᱟ᱾
ᱟᱪᱪᱷᱟ ᱟᱪᱪᱷᱟ
ᱦᱩᱸ ᱦᱩᱸ
ᱦᱳᱭ ᱚᱱᱠᱟ ᱜᱮ ᱟᱫᱚ ᱟᱞᱮ ᱢᱟ ᱦᱳᱥᱴᱮᱞ ᱨᱮ ᱡᱚᱠᱷᱚᱱ ᱞᱮ ᱛᱟᱦᱮᱸ ᱠᱟᱱᱟ ᱛᱚᱠᱷᱚᱱ ᱢᱟ ᱚᱱᱠᱟ ᱢᱟᱱᱮ ᱧᱟᱢᱮᱫ ᱛᱟᱦᱮᱸᱫ ᱜᱮᱭᱟᱞᱮ ᱟᱨ ᱟᱨ ᱛᱟᱨᱯᱚᱨᱮ ᱱᱚᱝᱠᱟ ᱦᱳᱥᱴᱮᱞ ᱨᱮᱱᱟᱜ ᱩᱛᱩ ᱠᱚᱦᱚᱸ ᱵᱟᱞᱮ ᱠᱩᱥᱤᱭᱟᱜ ᱠᱟᱱ ᱛᱟᱦᱮᱱᱟ᱾ ᱥᱩᱫᱩ ᱫᱤᱱᱜᱮ ᱥᱳᱣᱟᱵᱤᱱ ᱟᱹᱞᱩ ᱵᱮᱸᱜᱟᱲ ᱠᱚᱸᱰᱷᱟ
ᱚᱻ ᱟᱯᱮ ᱦᱚᱸ ᱚᱱᱠᱟ ᱜᱮ ᱛᱟᱦᱞᱮ ᱵᱟᱝ?
ᱩᱛᱩᱭᱮᱫ ᱛᱟᱦᱮᱸᱱᱟ ᱦᱳᱭ
ᱤᱧ ᱟᱫᱚ ᱦᱳᱥᱴᱮᱞ ᱨᱮᱫᱚ ᱚᱱᱠᱟ ᱜᱮ ᱠᱚ ᱡᱚᱢ ᱦᱚᱪᱚᱣᱟ ᱫᱤᱱᱜᱮ ᱚᱱᱟ ᱚᱱᱟᱠᱚ ᱥᱚᱵᱡᱤ ᱜᱮ ᱫᱤᱱᱜᱮ
ᱦᱚᱭ ᱟᱨ ᱟᱯᱮ ᱫᱚ ᱚᱱᱮ ᱤᱭᱟᱹ ᱦᱚᱛᱚᱫ ᱟᱲᱟᱜ ᱠᱚ ᱨᱟᱥᱮ ᱟᱯᱮ ᱜᱮᱭᱟ ᱠᱚ ᱥᱮ ᱵᱟᱝ
ᱦᱚᱛᱚᱫ ᱟᱲᱟᱜ ᱨᱟᱥᱮ? ᱵᱟᱝ ᱵᱟᱝ ᱟᱞᱮ ᱫᱚ ᱚᱱᱠᱟ ᱫᱚ ᱦᱟᱸᱜ ᱵᱟᱠᱚ ᱨᱟᱥᱮ ᱟᱠᱟᱫ ᱞᱮᱭᱟ ᱦᱚᱛᱚᱫ ᱟᱲᱟᱜ, ᱟᱯᱮ ᱠᱚ ᱨᱟᱥᱮᱭᱟᱜ ᱯᱮ ᱛᱟᱦᱮᱸᱫ?
ᱦᱮᱸ ᱟᱞᱮ ᱠᱚ ᱨᱟᱥᱮ ᱟᱞᱮ ᱛᱟᱦᱮᱸᱼᱟ ᱦᱚᱛ
ᱤ ᱵᱟᱵᱟ ᱦᱚᱛᱚᱫ ᱟᱲᱟᱜ ᱨᱟᱥᱮ ᱪᱮᱫ ᱞᱮᱠᱟ ᱵᱩᱡᱷᱟᱹᱜ ᱛᱟᱦᱮᱸᱫ ᱛᱟᱞᱦᱮ
ᱵᱷᱟᱜᱮ ᱫᱚ ᱵᱟᱝ ᱵᱷᱟᱜᱮ ᱫᱚ ᱮᱠᱴᱩ ᱵᱷᱟᱜᱮ ᱫᱚ ᱵᱩᱡᱷᱟᱹᱜ ᱛᱟᱦᱮᱱᱟ ᱟᱨ ᱟᱫᱚ ᱟᱲᱟᱜ ᱨᱟᱥᱮ ᱫᱚ ᱪᱮᱫ ᱞᱮᱠᱟ ᱵᱩᱡᱷᱟᱹᱜᱼᱟ?
ᱳᱻ
ᱴᱷᱤᱠ ᱜᱮᱭᱟ ᱵᱩᱡᱟᱹᱜ ᱛᱟᱦᱮᱱᱟ ᱵᱩᱡᱷᱟᱹᱣ ᱫᱚ ᱢᱟᱱᱮ ᱥᱤᱵᱤᱞ ᱫᱚ ᱥᱤᱵᱤᱞ ᱛᱟᱦᱮᱸᱫ ᱜᱮᱭᱟ
ᱚᱻ
ᱦᱳᱭ ᱚᱱᱟ ᱠᱚᱠᱚ ᱩᱛᱩᱣᱟᱜ ᱞᱮ ᱛᱟᱦᱮᱸᱜ ᱟᱨ ᱠᱩᱯᱤ ᱥᱤᱡᱤᱱ ᱫᱚ ᱫᱚᱢᱮ ᱠᱚᱯᱤ ᱠᱚ ᱩᱛᱩᱣᱟᱜ ᱞᱮ ᱛᱟᱦᱮᱸᱜᱼᱟ ᱠᱩᱯᱤ ᱥᱩᱫᱷᱩ ᱠᱚᱯᱤ ᱯᱤ ᱫᱤᱱ ᱦᱤᱞᱚᱜ
ᱦᱳᱭ ᱦᱳᱭ ᱦᱳᱭ ᱟᱞᱮ ᱦᱚᱸ ᱱᱚᱜᱼᱚᱭ ᱨᱟᱵᱟᱝ ᱫᱤᱱ ᱥᱮᱴᱮᱨᱚᱜ ᱠᱟᱱᱟ ᱱᱟᱜ ᱨᱮᱭᱟᱲ ᱫᱤᱱ ᱠᱷᱟᱱ ᱜᱮ ᱢᱟᱱᱮ ᱫᱤᱱᱜᱮ ᱠᱚᱯᱷᱤ ᱥᱮᱛᱟᱜ ᱵᱮᱲᱟ ᱫᱚ... ᱯᱷᱩᱞ ᱠᱚᱵᱤ ᱫᱚ ᱟᱹᱭᱩᱵ ᱵᱮᱲᱟ ᱵᱟᱸᱫᱷᱟ ᱠᱚᱵᱤ
ᱦᱚᱭ ᱦᱚᱭ ᱟᱨ ᱚᱱᱮ ᱠᱚᱸᱰᱷᱟ ᱠᱚᱸᱰᱷᱟ ᱥᱤᱡᱤᱱ ᱫᱚ ᱯᱩᱨᱟᱹ ᱠᱚᱸᱰᱷᱟ ᱫᱚ ᱫᱤᱱᱜᱮ ᱠᱚᱸᱰᱷᱟ
ᱦᱳᱭ ᱦᱳᱭ
ᱟᱨ ᱟᱨ ᱟᱨ ᱦᱚᱛᱚᱫ ᱟᱲᱟᱜ ᱫᱚ ᱫᱤᱱᱜᱮ ᱛᱟᱦᱮᱱ ᱛᱟᱞᱮᱭᱟ ᱦᱳᱭ ᱟᱫᱚ ᱛᱚ ᱚᱲᱟᱜ ᱫᱚ ᱫᱤᱱᱜᱮ ᱛᱟᱦᱮᱱ ᱛᱟᱭᱟ ᱟᱫᱚ ᱟᱞᱮ ᱫᱚ ᱟᱞᱮ ᱫᱚ ᱚᱱᱠᱟ ᱞᱮ ᱧᱩᱛᱩᱢᱟᱜ ᱛᱟᱦᱮᱱᱟ ᱡᱮᱢᱚᱱ ᱤᱭᱟᱹ ᱦᱚᱛᱚᱫ ᱟᱲᱟᱜ ᱫᱚᱞᱮ ᱤᱭᱟ ᱞᱮᱫᱟ ᱰᱟᱞ ᱯᱟᱞᱟ ᱞᱮ ᱢᱮᱛᱟᱫ ᱛᱟᱦᱮᱸᱫᱼᱟ
ᱚ
ᱵᱟᱞᱮ ᱠᱩᱥᱤᱭᱟᱜ ᱛᱟᱦᱮᱸᱱᱟ ᱛᱚ ᱟᱫᱚ ᱚᱱᱟᱛᱮ ᱟᱨᱠᱤ ᱚᱱᱟᱫᱚ ᱚᱱᱟᱞᱮ ᱧᱩᱛᱩᱢᱟᱜ ᱛᱟᱦᱮᱱᱟ
ᱟᱨ ᱟᱨ ᱪᱮᱫ ᱠᱚ ᱯᱩᱨᱟᱹᱭ ᱟᱲᱟᱜ ᱠᱚ ᱵᱟᱠᱚ ᱩᱛᱩ ᱟᱯᱮ ᱛᱟᱦᱮᱸᱫ
ᱟᱨ ᱯᱩᱨᱟᱹᱭ ᱟᱲᱟᱜ ᱦᱮᱸ ᱯᱩᱨᱟᱹᱭ ᱟᱲᱟᱜ ᱫᱚ ᱟᱫᱚ ᱵᱮᱛᱚᱞ ᱛᱟᱦᱮᱱ ᱠᱟᱱᱟ ᱛᱚ ᱟᱹᱰᱤ ᱦᱚᱲᱟᱜ ᱜᱮ ᱵᱮᱼᱼ ᱯᱩᱨᱟᱣ ᱟᱲᱟᱜ ᱫᱚ ᱵᱟᱛᱩᱞ ᱜᱮᱭᱟ ᱛᱚ ᱟᱫᱚ ᱯᱩᱨᱟᱹᱭ ᱟᱲᱟᱜ ᱫᱚ ᱩᱱᱟᱹᱜ ᱫᱚ ᱵᱟᱠᱚ ᱩᱛᱩᱭ ᱛᱟᱦᱮᱸᱱᱟ ᱟᱹᱰᱤ ᱦᱚᱲ ᱜᱮ ᱵᱟᱠᱚ ᱡᱚᱢᱟ
ᱚ ᱟᱨ ᱡᱤᱞ ᱦᱟᱹᱠᱩ ᱠᱚᱫᱚ ᱵᱟᱠᱚ ᱡᱳ... ᱡᱚᱢ ᱦᱚᱪᱚᱯᱮ ᱛᱟᱦᱮᱸᱫ?
ᱦᱮᱸ ᱡᱚᱢ ᱦᱚᱪᱚ ᱞᱮ ᱛᱟᱦᱮᱸᱜ ᱠᱚ ᱡᱤᱞ ᱦᱟᱹᱠᱩ ᱫᱚ ᱡᱤᱞ ᱫᱚ ᱤᱭᱟᱹ ᱨᱚᱵᱤᱵᱟᱨ ᱦᱤᱞᱳᱜ ᱟᱨ ᱵᱩᱫᱷᱚ ᱵᱟᱨ ᱦᱤᱞᱳᱜ ᱠᱚ ᱤᱭᱟᱹ ᱦᱟᱹᱠᱩ ᱠᱚ ᱡᱚᱢ ᱦᱚᱪᱚ ᱞᱮᱫ ᱛᱟᱦᱮᱸᱫᱼᱟ
ᱚ
ᱦᱳᱭ ᱟᱨ ᱟᱨ ᱠᱟᱱᱴᱷᱟᱲ ᱡᱚᱠᱷᱚᱱ ᱡᱚᱜ ᱛᱟᱦᱮᱸᱱᱟ ᱫᱚᱢᱮ ᱠᱟᱱᱴᱷᱟᱲ ᱫᱟᱨᱮ ᱛᱟᱦᱮᱸ ᱠᱟᱱᱟ ᱟᱞᱮ ᱦᱳᱥᱴᱮᱞ ᱨᱮ ᱫᱚ ᱟᱨ ᱚᱸᱰᱮ ᱥᱩᱫᱷᱩ ᱠᱟᱱᱴᱷᱟᱲ ᱠᱚ ᱩᱛᱚᱣᱟᱞᱮ ᱛᱟᱦᱮᱸᱜᱼᱟ ᱢᱟᱱᱮ ᱤᱸᱪᱚᱲ ᱤᱸᱪᱚᱲ ᱥᱚᱢᱚᱭ ᱨᱮ ᱫᱚᱢᱮ ᱤᱸᱪᱚᱲ ᱠᱚ ᱩᱛᱩᱣᱟᱞᱮ ᱛᱟᱦᱮᱸᱜᱼᱟ
ᱚ
ᱦᱳᱭ ᱦᱳᱭ ᱚᱱᱠᱟ ᱜᱮ
ᱟᱞᱮ ᱦᱚᱸ ᱚᱱᱠᱟᱜᱮ ᱟᱞᱮᱭᱟᱜ ᱦᱚᱸ ᱦᱳᱥᱴᱮᱞ ᱨᱮᱫᱚ ᱢᱟᱱᱮ ᱢᱮᱱᱟᱜ ᱜᱮᱭᱟ ᱠᱟᱱᱴᱷᱟᱲ ᱫᱟᱨᱮ ᱠᱚ ᱟᱞᱮ ᱦᱚᱸ ᱟᱞᱮ ᱦᱚᱸᱠᱚ ᱩᱛᱩ ᱟᱞᱮ ᱜᱮᱭᱟ ᱫᱚᱢᱮ
ᱚ
ᱚᱱᱟ ᱠᱚᱫᱚ ᱯᱷᱤᱨᱤ ᱛᱮᱱᱟᱜ ᱡᱤᱱᱤᱥ ᱠᱚᱛᱚ ᱦᱚᱳᱥᱴᱮᱞ ᱨᱮᱱᱟᱜ ᱜᱮ ᱫᱟᱨᱮ ᱢᱮᱱᱟᱜᱼᱟ ᱟᱨ ᱪᱮᱫ ᱦᱮ
ᱦᱳᱭ ᱟᱨ ᱱᱚᱣᱟ ᱟᱹᱰᱤ ᱟᱹᱰᱤ ᱦᱚᱲᱜᱮ ᱵᱟᱠᱚ ᱡᱚᱢ ᱞᱮᱠᱷᱟᱱ ᱚᱱᱠᱟ ᱟᱨᱚ ᱮᱴᱟᱜ ᱩᱛᱩ ᱟᱠᱚᱣᱟ ᱠᱚ ᱯᱳᱥᱛᱩ ᱟᱹᱞᱩ ᱠᱚ ᱩᱛᱩ ᱟᱠᱚᱣᱟ
ᱚ
ᱦᱳᱭ ᱚᱱᱠᱟ ᱟᱫᱚ ᱴᱟᱭᱤᱢ ᱠᱚᱢᱟ ᱦᱳᱭ ᱦᱮᱡ ᱮᱱᱟ ᱴᱷᱤᱠᱜᱮᱭᱟ ᱛᱚᱵᱮ ᱱᱚᱝᱠᱟ ᱜᱮ ᱱᱤᱭᱟᱹ ᱜᱷᱟᱹᱲᱤᱡ ᱫᱚ
ᱛᱟᱦᱞᱮ ᱛᱮᱦᱮᱧ ᱫᱚ ᱱᱤᱝᱠᱟᱹ ᱜᱮᱞᱟᱝ ᱨᱚᱯᱚᱲᱟ
ᱦᱮᱸ ᱦᱩᱸ